ᱦᱮᱞᱳ ᱦᱮᱸ ᱡᱚᱦᱟᱨ ᱜᱮ ᱜᱚᱢᱠᱮ᱾ ᱟᱹᱞᱤᱧᱟᱜ ᱨᱚᱲ ᱵᱤᱱ ᱟᱸᱡᱚᱢ ᱢᱮᱜᱼᱟ?
ᱦᱮᱸ ᱟᱸᱡᱚᱢ ᱫᱟᱞᱤᱧ᱾
ᱚ ᱟᱵᱤᱱᱟᱜ ᱫᱚ ᱟᱸᱡᱚᱢᱚᱜ ᱠᱟᱱ ᱜᱮᱭᱟ ᱛᱚᱵᱮ ᱠᱟᱹᱴᱤᱡ ᱠᱚᱢ᱾
ᱟᱫᱚ ᱚᱲᱟᱜ ᱨᱮ ᱢᱮᱱᱟᱜ ᱞᱤᱧᱟᱹ ᱛᱚ ᱟᱫᱚ ᱤᱱᱟᱹᱛᱮ ᱠᱟᱹᱴᱡ ᱥᱟᱞᱵᱷᱟᱨ ᱠᱚ ᱯᱨᱚᱵᱞᱮᱢ ᱫᱟ ᱦᱳᱭ ᱛᱚ᱾
ᱟᱪᱪᱷᱟ ᱪᱷᱟ ᱪᱷᱟ ᱪᱷᱟ᱾ ᱚ ᱛᱟᱯᱚᱨᱮ ᱱᱟᱯᱟᱭ ᱵᱟᱲᱟ ᱜᱮᱭᱟᱵᱮᱱ ᱛᱚ?
ᱦᱮᱸ ᱱᱟᱯᱟᱭ ᱵᱟᱲᱟ ᱜᱮ, ᱟᱵᱤᱱ ᱜᱮ ᱪᱮᱫᱠᱟ?
ᱦᱮᱸ ᱟᱹᱞᱤᱧ ᱦᱚᱸ ᱱᱟᱯᱟᱭ ᱵᱟᱲᱟ ᱜᱮ ᱱᱤᱭᱟᱹ ᱜᱷᱟᱹᱲᱤᱡ ᱫᱚ᱾
ᱚ ᱛᱟᱯᱚᱨ ᱨᱚᱦᱚᱭ ᱠᱚᱵᱤᱱ ᱪᱟᱵᱟ ᱠᱮᱼᱟ?
ᱮᱸᱜ ᱟᱣᱨᱤ ᱮᱸ ᱦᱩᱭᱩᱜ ᱠᱟᱱ ᱜᱮᱭᱟ᱾ ᱦᱩᱭᱩᱜ ᱠᱟᱱ ᱜᱮᱭᱟ ᱮᱠᱷᱚᱱᱚ ᱱᱚᱸᱜᱼᱚᱭ ᱟᱨᱟᱢᱵᱚ ᱦᱩᱭ ᱠᱟᱱᱟ ᱟᱸ ᱫᱤᱱ ᱯᱮ ᱫᱤᱱ ᱜᱟᱱ ᱨᱚᱦᱚᱭ ᱦᱩᱭᱩᱜ ᱠᱟᱱᱟ, ᱟᱫᱚ ᱦᱟᱸᱜ ᱠᱷᱟᱱ ᱫᱷᱩᱨᱟᱹᱣ ᱠᱟᱱ ᱜᱮᱭᱟᱞᱮ ᱥᱟᱱᱟᱢ ᱦᱚᱲ ᱠᱚᱜᱮ᱾ ᱟᱫᱚ ᱟᱯᱮ ᱥᱮᱱ ᱜᱮ ᱚᱠᱟ ᱞᱮᱠᱟ?
ᱟᱞᱮ ᱥᱮᱱ ᱫᱚ ᱨᱚᱦᱚᱭ ᱫᱚᱠᱚ ᱨᱚᱦᱚᱭ ᱠᱮᱜ ᱜᱮᱭᱟ ᱵᱟᱝ ᱫᱚ ᱵᱟᱝ ᱢᱟᱱᱮ ᱚᱱᱠᱟ ᱟᱨᱠᱤ ᱡᱷᱚᱛᱚ ᱦᱚᱲ ᱫᱚ ᱵᱟᱠᱚ ᱨᱚᱦᱚᱭᱫᱟ ᱴᱷᱤᱠ ᱴᱷᱟᱠ ᱫᱚ᱾ ᱚ ᱡᱟᱦᱟᱸᱭ ᱠᱚᱠᱚ ᱨᱚᱦᱚᱭ ᱫᱟ ᱨᱚᱦᱚᱭ ᱫᱟᱠᱚ ᱠᱚ ᱡᱟᱦᱟᱸᱭ ᱠᱚ ᱟᱹᱣᱨᱤ ᱠᱚ ᱨᱚᱦᱚᱭᱟ ᱟᱹᱣᱨᱤ ᱠᱚ ᱨᱚᱦᱚᱭᱟ ᱟᱨᱠᱤ᱾ ᱚᱱᱮ ᱚᱝᱠᱟ ᱵᱷᱤᱛᱟᱹ ᱠᱚ ᱢᱟᱜ ᱵᱟᱲᱟᱭᱫᱟ,
ᱟᱪᱪᱷᱟ ᱪᱷᱟ ᱪᱷᱟ ᱟᱯᱮ ᱥᱮᱱ ᱫᱚ ᱯᱟᱱ ᱛᱟᱦᱞᱮ ᱴᱷᱤᱠᱼᱴᱷᱟᱠ ᱫᱟᱜ ᱠᱚᱫᱚ ᱟᱹᱣᱨᱤ ᱞᱟᱜᱟᱜᱼᱟ ᱥᱮ ᱪᱮᱫ ᱞᱮᱠᱟ?
ᱫᱟᱜ ᱫᱚ ᱞᱟᱜᱟᱣ ᱫᱚ ᱞᱟᱜᱟᱣ ᱠᱟᱱᱟ ᱟᱫᱚ ᱚᱱᱮ ᱯᱚᱪᱟᱱ ᱫᱚᱦᱚ ᱠᱟᱜ ᱠᱟᱱᱟ ᱠᱚ ᱛᱚᱞᱟᱱᱟᱜ ᱠᱷᱟᱱ ᱠᱚ ᱟ ᱪᱷᱟᱲᱟ ᱠᱟᱫᱟ ᱛᱚ᱾
ᱟᱪᱪᱷᱟ ᱟᱪᱷᱟ ᱪᱷᱟ᱾
ᱛᱚᱞᱟ ᱠᱚ ᱟᱹᱣᱨᱤ ᱟᱛᱟᱠᱚᱣᱟ ᱟᱨᱠᱤ ᱯᱚᱪᱟᱱ ᱫᱚᱦᱚ ᱠᱟᱫᱟ ᱠᱚ᱾
ᱟᱪᱪᱷᱟ ᱪᱷᱟ ᱪᱷᱟ᱾ ᱢᱮᱱ ᱫᱚ ᱟᱯᱮ ᱥᱮᱱ ᱫᱚ ᱱᱚᱝᱠᱟ ᱵᱟᱹᱛᱲᱤ ᱛᱚᱞᱟ ᱫᱚ ᱵᱟᱠᱚ ᱠᱚᱨᱟᱣ ᱜᱮᱭᱟ ᱥᱮ ᱥᱚᱢᱚᱭ ᱠᱚ ᱵᱟ ᱠᱚ ᱧᱟᱢ ᱠᱟᱫ ᱛᱮ ᱟᱪᱷᱲᱟᱭᱮᱜᱼᱟ ᱠᱚ?
ᱱᱤᱭᱟᱹ ᱫᱷᱟᱣ ᱫᱚ ᱥᱢᱚᱭ ᱠᱚᱫᱚ ᱠᱷᱩᱵ ᱮᱠᱴᱟ ᱵᱟᱹᱛᱟᱹᱲᱤ ᱫᱚ ᱵᱟᱠᱚ ᱧᱟᱢ ᱠᱟᱫᱟ ᱱᱤᱭᱟᱹ ᱛᱮᱠᱚ ᱚᱱᱠᱟ ᱠᱟᱫᱟ᱾ ᱟᱨ ᱡᱟᱦᱟᱸᱭ ᱠᱚ ᱵᱟᱹᱛᱟᱹᱲᱤᱠᱚ ᱜᱤᱲᱤ ᱠᱟᱫᱟ ᱩᱱᱠᱩ ᱫᱚ ᱴᱷᱤᱠ ᱜᱮᱛᱟ ᱠᱚᱣᱟ᱾ ᱩᱝᱠᱩ ᱢᱟ ᱨᱚᱦᱚᱭ ᱪᱟᱵᱟ ᱟᱹᱜᱩᱭᱫᱟᱠᱚ ᱟᱨᱠᱤ᱾
ᱟᱪ ᱴᱪᱷᱟ ᱪᱷᱟ ᱪᱷᱟ ᱟᱨ ᱟᱞᱮ ᱥᱮᱱ ᱦᱚᱸ ᱱᱚᱝᱠᱟᱜ ᱜᱮ ᱦᱮᱸ ᱮᱸ ᱟᱞᱮ ᱦᱚᱸ ᱱᱟᱸᱜ ᱠᱷᱟᱱ ᱮᱸ ᱥᱟᱱᱟᱢ ᱦᱚᱲ ᱫᱚ ᱱᱚᱝᱠᱟ ᱵᱟᱹᱛᱟᱹᱲᱤ ᱫᱚ ᱵᱟᱝᱞᱮ ᱫᱟᱲᱮ ᱠᱟᱣᱫᱟ᱾ ᱟ ᱱᱟᱜ ᱠᱷᱟᱱ ᱠᱚᱢ ᱵᱮᱥᱤ ᱟᱞᱮ ᱦᱚᱸ ᱱᱚᱝᱠ ᱜᱮ ᱴᱩᱠ ᱴᱟᱠ ᱟᱪᱷᱲᱟ ᱵᱟᱲᱟ ᱠᱟᱫ ᱜᱮᱭᱟ ᱠᱚ᱾ ᱟᱫᱚ ᱟᱞᱮ ᱥᱮᱱᱟᱜ ᱟᱪᱼᱼ ᱟᱪᱷᱟᱲᱟ ᱫᱚ ᱦᱟᱸᱜ ᱠᱷᱟᱱ ᱞᱟᱦᱟ ᱧᱚᱜ ᱜᱮᱭᱟ ᱟᱫᱚ ᱱᱤᱛᱚᱜ ᱫᱚ ᱦᱟᱸᱜ ᱠᱷᱟᱱ ᱵᱮᱥᱴᱷᱤᱠ ᱨᱚᱦᱚᱭ ᱠᱚᱫᱚ ᱜᱟᱱ ᱠᱟᱱᱟ ᱾ ᱟ ᱱᱚᱣᱟ ᱵᱟᱹᱭᱦᱟᱹᱲᱼᱼ ᱠᱚᱨᱮ ᱨᱚᱦᱚᱭ ᱠᱚᱫᱚ ᱜᱟᱱ ᱠᱟᱱᱟ ᱟᱨᱟᱢ ᱥᱮ, ᱡᱮᱞᱮᱧ ᱡᱮᱞᱮᱧ ᱦᱩᱭ ᱟᱠᱟᱱ ᱜᱮᱭᱟ ᱾ ᱦᱸ, ᱛᱟᱦᱚᱞᱮ ᱟᱯᱮ ᱥᱮᱱ ᱫᱚ ᱛᱚᱞᱟ ᱠᱚᱫᱚ ᱟᱹᱣᱨᱤᱭᱟᱜᱼᱟ ᱵᱟᱝ?
ᱟᱹᱣᱨᱤᱭᱟ ᱟᱹᱣᱨᱤᱭᱟᱜᱼᱟ ᱾ ᱦᱮᱦᱮ ᱠᱚ ᱚᱱᱮ ᱛᱚ ᱦᱮ ᱟᱥᱟᱲ ᱵᱚᱸᱜᱟ ᱾ ᱟᱥᱟᱲ ᱵᱚᱸᱜᱟ ᱪᱟᱵᱟ ᱪᱟᱵᱟ ᱥᱮᱫ ᱠᱚ ᱟᱪᱷᱲᱟ ᱮᱫᱟ ᱾ ᱟᱨ ᱞᱟᱦᱟᱛᱮ ᱠᱷᱩᱵᱽ ᱮᱠᱴᱟ ᱫᱚ ᱵᱟᱭ ᱫᱟᱜ ᱟᱠᱟᱫᱟ ᱾ ᱱᱮᱛᱟᱨ ᱜᱮ ᱫᱟᱜ ᱮᱫᱟ ᱟᱨᱠᱤ ᱩᱱᱟᱹᱜ ᱫᱚ ᱵᱟᱭ ᱫᱟᱜ ᱟᱠᱟᱫᱟ ᱞᱟᱦᱟ ᱛᱮᱫᱚ ᱾ ᱦᱩᱸ ᱛᱟᱦᱮ ᱞᱟᱹᱭ ᱫᱟᱞᱤᱧ ᱟᱯᱮ ᱥᱮᱫ ᱫᱟᱜ ᱡᱟᱹᱯᱩ ᱪᱮᱫ ᱞᱮᱠᱟ?
ᱦᱸ ᱦᱚᱭ ᱜᱚᱝᱠᱮ ᱟᱞᱮ ᱥᱮᱱ ᱫᱚ ᱦᱟᱸᱜ ᱠᱷᱟᱱ ᱫᱟᱜ ᱡᱟᱹᱯᱩᱫ ᱫᱚ ᱱᱤᱭᱟᱹ ᱜᱷᱟᱹᱲᱤᱡ ᱫᱚ ᱱᱟᱯᱟᱭ ᱜᱮ ᱾ ᱦᱮᱸ ᱢᱚᱴᱟᱢᱩᱴᱤ ᱫᱤᱱᱟᱹᱢ ᱜᱮ ᱫᱟᱜ ᱟᱞᱮᱼᱼ ᱠᱟᱱᱟᱭ, ᱟᱨ ᱱᱚᱝᱠᱟ ᱧᱤᱫᱟᱹ ᱦᱚᱸᱭ ᱫᱟᱜ ᱮᱫ ᱜᱮᱭᱟ ᱾ ᱟᱫᱚ ᱦᱟᱸᱜ ᱠᱷᱟᱱᱼᱼ ᱫᱟᱜ ᱞᱮᱠᱟ ᱛᱮᱫᱚ ᱦᱟᱜ ᱠᱷᱟᱱ ᱟᱞᱮ ᱫᱚ ᱦᱟᱸᱜ ᱠᱷᱟᱱ ᱜᱚᱴᱟ ᱜᱮ ᱫᱟᱜ ᱟᱠᱟᱱ ᱛᱟᱞᱮᱭᱟ ᱾ ᱟᱫᱚ ᱱᱟᱜ ᱠᱷᱟᱱ ᱢᱮᱱᱫᱚ ᱨᱚᱦᱚᱭ ᱜᱮ ᱵᱟᱞᱮ ᱨᱚᱦᱚᱭ ᱛᱟᱲᱟᱛᱟᱲᱤ ᱵᱟᱞᱮ ᱫᱟᱲᱮᱭᱟᱜᱼᱟ ᱾ ᱠᱟᱱᱟ ᱾ ᱟᱫᱚ ᱱᱚᱝᱠᱟ ᱞᱮᱠᱟ ᱦᱟᱸᱜ ᱠᱷᱟᱱ ᱟᱞᱮᱼᱼ ᱠᱚᱫᱚ ᱴᱩᱠᱴᱟᱠᱟᱜ ᱠᱷᱟᱱ ᱦᱩᱭᱩᱜ ᱠᱟᱱ ᱜᱮᱭᱟ ᱾ ᱟᱫᱚ ᱢᱮᱱ ᱫᱚᱼᱼ ᱱᱚᱣᱟ ᱞᱩᱴᱟᱨ ᱨᱮᱜᱮ ᱦᱟᱸᱜ ᱠᱷᱟᱱ ᱵᱮᱥᱤᱨ ᱵᱷᱟᱜᱽ ᱞᱟᱜᱟᱣ ᱦᱩᱭᱩᱜ ᱠᱟᱱᱟ, ᱟᱫᱚ ᱧᱮᱞᱚᱜᱚᱜ ᱠᱟᱱᱟ ᱦᱟᱸᱜ ᱠᱷᱟᱱᱼᱼ ᱮᱸ ᱰᱟᱝᱨᱤ ᱱᱟᱦᱮᱞ ᱛᱮ ᱪᱟᱥ ᱠᱚᱨᱛᱮ ᱜᱮᱞᱮ ᱴᱟᱭᱤᱢ ᱛᱚ ᱞᱟᱜᱟᱜ ᱠᱟᱱ ᱜᱮᱭᱟ ᱾ ᱡᱟᱦᱟᱸ ᱨᱮ ᱦᱚᱭ ᱢᱤᱫ, ᱮᱱᱛᱮ ᱦᱩᱭ ᱨᱮᱱᱟᱜ ᱠᱟᱛᱷᱟ ᱚᱸᱰᱮ ᱫᱚ ᱟᱨ ᱢᱤᱫ ᱫᱤᱱ ᱞᱟᱜᱟᱜ ᱠᱟᱱᱟ ᱵᱟᱨ ᱥᱤᱧ ᱞᱟᱜᱟᱜ ᱠᱟᱱᱟ ᱾ ᱦᱮᱸ ᱟᱫᱚ ᱛᱟᱦᱚᱞᱮ ᱱᱚᱝᱠᱟ ᱞᱮᱠᱟᱛᱮ ᱴᱨᱟᱠᱴᱟᱨ ᱠᱚ ᱯᱩᱭᱞᱳ ᱞᱮ ᱞᱟᱜᱟᱣᱮᱜᱼᱟ ᱾ ᱟᱨ ᱛᱟᱨᱯᱚᱨᱮ ᱦᱟᱸᱜ ᱠᱷᱟᱱᱼᱼ ᱯᱟᱛᱞᱟ ᱯᱟᱛᱞᱟ ᱞᱮ ᱥᱤ ᱮᱭᱟ, ᱟᱨ ᱵᱟᱠᱷᱟᱱ ᱱᱚᱝᱠᱟ ᱵᱟᱝᱞᱮ ᱠᱟᱹᱢᱤ ᱞᱮᱠᱷᱟᱱ ᱟᱠᱷᱟᱱᱼᱼ ᱮᱸ ᱛᱟᱲᱟᱛᱟᱲᱤ ᱱᱟᱜ ᱠᱷᱟᱱ ᱪᱟᱥ ᱫᱚ ᱵᱟᱝᱞᱮ ᱨᱟᱠᱟᱵ ᱫᱟᱲᱮᱭᱟᱜ ᱠᱟᱱᱟ ᱟᱨᱠᱤ ᱾
ᱟᱪᱪᱷᱟ ᱦᱮ ᱸ ᱟᱫᱚ ᱜᱚᱝᱠᱮ ᱚᱱᱟ ᱞᱟᱹᱭ ᱵᱤᱱ ᱞᱟᱹᱭ ᱠᱟᱫᱟ ᱠᱚ ᱡᱮ ᱞᱩᱴᱟᱨ ᱛᱮᱫᱚ ᱮᱻ ᱦᱩᱲᱩ ᱦᱚᱸ ᱩᱱᱟᱹᱜᱴᱟ ᱴᱷᱤᱠ ᱵᱟᱝ ᱦᱟᱹᱞᱤᱭᱟᱹᱜ ᱜᱮᱭᱟ ᱾
ᱦᱸ ᱟᱪᱪᱷᱟ ᱾ ᱦᱳᱭ ᱜᱚᱝᱠᱮ ᱡᱮᱢᱚᱱ ᱵᱤᱱ ᱢᱮᱱ ᱠᱮᱫ ᱞᱮᱠᱟ, ᱟᱫᱚ ᱦᱳᱭᱼᱼ ᱮᱸ ᱱᱟᱦᱮᱞ ᱥᱤᱢ ᱢᱤᱫ ᱨᱚᱠᱚᱢ ᱯᱷᱟᱨᱟᱠ ᱢᱮᱱᱟᱜᱼᱟ ᱟᱨ ᱱᱚᱝᱠᱟᱼᱼ ᱴᱟᱠᱴᱟᱨ ᱢᱤᱫ ᱨᱚᱠᱚᱢ ᱯᱷᱟᱨᱟᱠ ᱢᱮᱱᱟᱜᱼᱟ, ᱢᱮᱱᱫᱚ ᱴᱟᱠᱴᱟᱨ ᱛᱮ ᱞᱚᱜᱚᱱ ᱠᱟᱹᱢᱤ ᱦᱩᱭᱩᱜᱼᱼ ᱨᱮᱦᱚᱸ, ᱟᱸ ᱢᱮᱱᱠᱷᱟᱱᱼᱼ ᱦᱩᱲᱩ ᱫᱚ ᱦᱟᱹᱞᱭᱟᱹᱣ ᱫᱚ ᱚᱠᱛᱚ ᱵᱷᱟᱜᱤ ᱜᱮ ᱦᱟᱛᱟᱣ ᱜᱚᱫᱮᱜᱼᱟᱭ ᱾ ᱮ ᱡᱟᱦᱟᱸ ᱞᱮᱠᱟ ᱢᱮᱱ ᱵᱤᱱ ᱥᱮ ᱢᱤᱫ ᱦᱟᱯᱛᱟ ᱜᱟᱱ ᱫᱚ ᱮᱠᱫᱚᱢᱼᱼ ᱮ ᱦᱩᱲᱩ ᱟᱹᱪᱩᱨᱚᱜ ᱛᱮ ᱥᱚᱢᱚᱭ ᱞᱟᱜᱟᱜ ᱠᱟᱱᱟ ᱾ ᱟᱨ ᱱᱚᱝᱠᱟ ᱞᱮᱠᱟᱛᱮ ᱡᱩᱫᱤ ᱱᱟᱦᱮᱞ ᱛᱮᱵᱤᱱ ᱧᱮᱞᱟ ᱱᱟᱦᱮᱞ ᱛᱮᱫᱚ ᱦᱟᱸᱜ ᱠᱷᱟᱱ ᱮᱼᱼ ᱨᱚᱦᱚᱭ ᱠᱟᱛᱮᱫ ᱵᱟᱨᱥᱤᱧ ᱵᱤᱱ ᱯᱚᱞᱚᱢ ᱦᱚᱪᱚᱣᱟᱜ ᱠᱷᱟᱱ ᱜᱮ ᱦᱟᱸᱜ ᱠᱷᱟᱱᱼᱼ ᱦᱩᱲᱩ ᱨᱮᱱᱟᱜ ᱵᱚᱦᱚᱨ ᱫᱚ ᱟᱹᱪᱩᱨᱚᱜᱼᱟ ᱱᱟᱜ ᱠᱷᱟᱱ ᱚᱱᱟ ᱫᱚ ᱵᱩᱡᱽ ᱴᱷᱤᱠᱟᱹᱜᱼᱟ ᱡᱮ ᱱᱤᱛᱚᱜ ᱫᱚ ᱦᱟᱸᱜ ᱠᱷᱟᱱᱼᱼ ᱨᱮᱦᱮᱫ ᱠᱚᱭ ᱫᱟᱹᱲᱮᱜᱼᱟᱭ ᱾ ᱟᱨ ᱱᱚᱝᱠᱟ ᱞᱮᱠᱟᱛᱮ ᱫᱚ ᱦᱟᱸᱜ ᱠᱷᱟᱱ ᱫᱚᱢᱮ ᱴᱟᱠᱴᱟᱨ ᱛᱮᱫᱚ ᱦᱟᱸᱜ ᱠᱷᱟᱱ ᱥᱤ ᱫᱩᱞᱩᱭ ᱫᱩᱞᱩᱭᱮᱫᱼᱟ ᱠᱚ ᱾ ᱛᱚᱼᱼ ᱟᱫᱚ ᱛᱟᱦᱚᱞᱮ ᱚᱱᱟ ᱢᱮᱱᱛᱮ ᱦᱟᱥᱟ ᱦᱚᱸ ᱵᱟᱝ ᱥᱚᱠᱛᱚᱜ ᱠᱟᱱᱟ ᱟᱨ ᱚᱱᱠᱟ ᱮᱨ ᱦᱚᱸ ᱚᱱᱠᱟ ᱵᱟᱭᱼᱼ ᱮᱸ ᱫᱟᱲᱮᱭᱟᱜ ᱠᱟᱱᱟ ᱟᱫᱚ ᱱᱷᱟᱜ ᱠᱷᱟᱱ ᱥᱤᱥᱴᱮᱢ ᱫᱚ ᱱᱚᱝᱠᱟ ᱟᱨ ᱠᱤ ᱟᱫᱚ ᱯᱟᱹᱦᱤᱞ ᱦᱟᱥᱟ ᱨᱮᱫᱚ ᱦᱟᱸᱜ ᱠᱷᱟᱱ ᱨᱮᱦᱮᱫ ᱫᱚ ᱩᱱᱟᱹᱜ ᱛᱟᱲᱟᱛᱟᱲᱤ ᱫᱚ ᱦᱟᱸᱜ ᱠᱷᱟᱱ ᱵᱟᱭ ᱤᱭᱮ ᱮᱸ ᱤᱭᱟᱹ ᱦᱚᱫᱟ ᱟᱫᱚ ᱱᱚᱝᱠᱟᱱ ᱥᱚᱠᱛᱚ ᱦᱟᱥᱟ ᱨᱮᱜᱮ ᱨᱮᱦᱮᱫ ᱫᱚ ᱥᱟᱵ ᱜᱚᱫᱟᱭ ᱞᱚᱜᱚᱱ ᱧᱚᱜ
ᱚᱠᱛᱚ ᱫᱚ ᱥᱚᱠᱛᱚᱣᱟ ᱟᱛᱚ ᱜᱚᱝᱠᱮ ᱟᱫᱚ ᱦᱚᱸ ᱡᱮᱢᱚᱱ ᱞᱟᱦᱟᱛᱮ ᱢᱤᱫ ᱫᱷᱟᱣ ᱠᱚ ᱯᱟᱲᱟᱜᱟ ᱢᱤᱫ ᱫᱷᱟᱣ ᱠᱚ ᱯᱩᱡᱟᱱᱟ ᱛᱟᱯᱚᱨᱮ ᱟᱨᱚ ᱪᱷᱚ ᱥᱟᱛ ᱫᱤᱱ ᱛᱚ ᱫᱚᱦᱚᱭᱟ ᱛᱚᱵᱽ ᱛᱚᱵᱮ ᱟᱹᱱᱤᱜ ᱦᱟᱥᱟ ᱨᱚᱝ ᱟᱞᱟᱫᱟᱜᱼᱟ ᱟᱨ ᱚᱱᱚ ᱚᱱᱟ ᱦᱟᱥᱟ ᱨᱮ ᱨᱚᱦᱚᱭ ᱵᱤᱱ ᱥᱮ ᱦᱩᱲᱩ ᱪᱮᱫᱠᱟ ᱧᱮᱞᱚᱜᱼᱟ᱾ ᱮᱢᱱᱤ ᱦᱮᱛᱟᱨ ᱡᱮᱢᱚᱱ ᱢᱤᱫ ᱵᱮᱲᱟ ᱛᱮᱜᱮ ᱠᱚ ᱞᱚᱥᱚᱫ ᱫᱟ ᱚᱱᱟ ᱪᱮᱫᱠᱟ ᱦᱮᱸᱥᱮ
ᱦᱩᱸ ᱦᱩᱸ ᱦᱩᱸ ᱦᱩᱸ ᱦᱳᱭ ᱦᱳᱭ ᱟᱫᱚ
ᱟᱫᱚ ᱱᱮᱛᱟᱨ ᱱᱮᱛᱟᱨ ᱫᱚ ᱚᱱᱟ ᱠᱟᱹᱢᱤ ᱠᱚ ᱠᱟᱹᱢᱤ ᱠᱚ ᱞᱚᱜᱚᱱᱮᱫ ᱛᱟᱠᱚᱣᱟ ᱤᱱᱟᱹ ᱠᱷᱟᱹᱛᱤᱨ ᱛᱮᱜᱮ ᱛᱚ ᱱᱚ ᱱᱚᱝ ᱠᱟ ᱢᱟᱱᱮ ᱮᱭ ᱚᱠᱟᱨᱮ ᱛᱮᱦᱮᱧ ᱵᱤᱱ ᱨᱚᱦᱚᱭ ᱠᱮᱫᱟ ᱢᱚᱬᱮ ᱫᱤᱱ ᱯᱚᱨᱮᱥ ᱥᱩᱠᱷᱨᱤ ᱦᱩᱭᱩᱜ ᱛᱟᱹᱵᱤᱱᱟ ᱨᱟᱱ ᱚᱱᱟ ᱦᱩᱭᱩᱜ ᱛᱟᱹᱵᱤᱱᱟ ᱚᱱᱮ ᱚᱱᱠᱟᱜ ᱠᱟᱱᱟ ᱵᱮᱥᱴᱟᱜ ᱫᱚ
ᱦᱩᱸ ᱦᱩᱸ ᱦᱩᱸ ᱦᱩᱸ ᱴᱷᱤᱠ ᱴᱷᱤᱠ ᱴᱷᱤᱠ ᱴᱷᱤᱠ ᱵᱤᱱ ᱢᱮᱱ ᱟᱠᱟᱜᱼᱟ᱾
ᱥᱮᱛᱟᱜ ᱥᱮᱛᱟᱜ ᱫᱚ ᱡᱟᱦᱟᱱᱟᱜ ᱜᱮ ᱟᱹᱵᱤᱱ ᱨᱚᱦᱚᱭ ᱵᱤᱱ ᱥᱮ ᱢᱟ ᱟᱹᱵᱤᱱ ᱦᱚᱛᱚᱫ ᱜᱮ ᱠᱚᱸᱰᱦᱟ ᱠᱚᱜᱮ ᱨᱚᱦᱚᱭ ᱵᱤᱱ ᱥᱮ ᱚᱢᱚᱱ ᱠᱟᱛᱮᱫ ᱢᱤᱫ ᱫᱷᱟᱣ ᱵᱤᱱ ᱮᱥᱯᱮᱨᱮᱭᱟᱜᱼᱟ ᱡᱚ ᱡᱟᱹᱞᱤ ᱨᱮ ᱢᱤᱫ ᱫᱷᱟᱣ ᱵᱤᱱ ᱮᱥᱯᱮᱨᱮᱭᱟᱜᱼᱟ᱾ ᱦᱩᱸ ᱛᱟᱯᱚᱨ ᱵᱤᱞᱤ ᱠᱟᱛᱮᱜ ᱢᱤᱫ ᱫᱷᱟᱣ ᱵᱮᱱ ᱮᱥᱯᱮᱨᱮᱭᱟᱜᱼᱟ᱾ ᱟᱨ ᱞᱟᱦᱟ ᱛᱮᱢᱟ ᱚᱱᱠᱟ ᱮᱥᱯᱮᱨᱮ ᱢᱟ ᱮᱥᱯᱮᱨᱮ ᱵᱟᱝ ᱦᱩᱭᱩᱜ ᱛᱟᱦᱮᱸᱜᱼᱟ᱾
ᱦᱳᱭ ᱦᱳᱭ ᱦᱮᱸ ᱦᱮᱸ ᱞᱟᱦᱟ ᱛᱮᱫᱚ ᱚᱱᱠᱟᱭ ᱮᱥᱯᱮᱨᱮ ᱢᱤᱥᱯᱮᱨᱮ ᱵᱟᱝ ᱦᱩᱭᱩᱜ ᱛᱟᱦᱮᱸᱫ ᱟᱨ ᱦᱳᱭ ᱴᱷᱤᱠ ᱵᱤᱱ ᱢᱮᱱ ᱟᱠᱟᱜᱼᱟ᱾
ᱟᱨ ᱵᱷᱮᱸᱛᱟᱨ ᱫᱚ ᱱᱮᱛᱟᱨ ᱫᱚ ᱡᱚᱛᱚ ᱨᱮᱜᱮ ᱨᱟᱱ ᱨᱟᱱ
ᱦᱮᱸ ᱦᱮᱸ
ᱛᱟᱦᱚᱞᱮ ᱜᱚᱝᱠᱮ ᱟᱫᱚ ᱛᱟᱦᱚᱞᱮ ᱜᱚᱝᱠᱮ ᱥᱤ ᱥᱤ ᱛᱮ ᱱᱚᱝᱠᱟ ᱦᱟᱹᱠᱩ ᱠᱚ ᱵᱟᱹᱵᱤᱱ ᱧᱟᱢᱮᱫ ᱠᱚᱣᱟ᱾
ᱮ ᱦᱳᱭ ᱜᱚᱝᱠᱮ ᱧᱟᱢᱚᱜ ᱠᱟᱱ ᱜᱮᱭᱟ ᱠᱚ ᱟᱫᱚ ᱱᱤᱭᱟᱹ ᱚᱠᱛᱚ ᱫᱚ ᱱᱷᱟᱜ ᱠᱷᱟᱱ ᱮᱸ ᱟᱞᱮ ᱥᱮᱱ ᱫᱚ ᱢᱚᱴᱟᱢᱩᱴᱤ ᱦᱟᱠᱚ ᱠᱚᱫᱚ ᱠᱚ ᱧᱟᱢᱚᱜ ᱠᱟᱱ ᱜᱮᱭᱟ ᱟᱫᱚ ᱟᱯᱮ ᱥᱮᱱ ᱫᱚ ᱚᱠᱟ ᱞᱮᱠᱟ ᱪᱚᱝ ᱟᱫᱚ ᱦᱟᱸᱜ ᱠᱷᱟᱱ ᱫᱤᱱᱟᱹᱢ ᱜᱮ ᱥᱤᱭᱳᱜ ᱦᱩᱭᱩᱜ ᱠᱟᱱ ᱜᱮᱭᱟ ᱛᱚ ᱟᱫᱚ ᱦᱟᱸᱜ ᱠᱷᱟᱱ ᱚᱱᱠᱟ ᱞᱮᱠᱟᱛᱮ ᱦᱟᱸᱜ ᱠᱷᱟᱱ ᱫᱤᱱᱟᱹᱢ ᱜᱮ ᱦᱟᱸᱜ ᱠᱷᱟᱱ ᱢᱤᱫ ᱵᱮᱲᱟ ᱫᱚ ᱱᱷᱟᱜ ᱠᱷᱟᱱ ᱦᱟᱹᱠᱩ ᱠᱚᱫᱚ ᱡᱚᱢ ᱵᱟᱲᱟ ᱦᱩᱭᱩᱜ ᱠᱟᱱ ᱜᱮᱭᱟ ᱧᱟᱢᱚᱜ ᱠᱟᱱ ᱜᱮᱭᱟ ᱠᱚ ᱛᱟᱦᱚᱞᱮ ᱢᱮᱱᱮᱫ ᱟᱹᱞᱤᱧ ᱟᱫᱚ ᱦᱳᱭ ᱟᱸ ᱟᱯᱮ ᱥᱮᱱ ᱫᱚ ᱛᱟᱦᱚᱞᱮ ᱦᱟᱹᱠᱩ ᱠᱚᱫᱚ ᱯᱮ ᱡᱚᱢ ᱵᱟᱲᱟᱭᱮᱫ ᱠᱚᱣᱟ ᱥᱮ ᱵᱟᱝ
ᱦᱮᱸ ᱱᱚᱛᱮ ᱦᱚᱸ ᱚᱱᱠᱟ ᱜᱮ ᱱᱚᱝᱠᱟ ᱰᱟᱹᱝᱨᱤ ᱱᱟᱦᱮᱞ ᱠᱚᱛᱮ ᱠᱚ ᱥᱤ ᱵᱟᱲᱟᱭᱮᱫ ᱜᱮᱭᱟ ᱚᱱᱠᱟ ᱠᱚ ᱦᱟᱹᱴᱠᱩ ᱠᱟᱴᱠᱚᱢ ᱠᱚᱠᱚ ᱧᱟᱢᱚᱜ ᱠᱟᱱ ᱜᱮᱭᱟ ᱟᱨ ᱠᱤ ᱥᱟᱵᱽ ᱵᱟᱲᱟ ᱦᱩᱭᱩᱜ ᱠᱟᱱ ᱜᱮᱭᱟ ᱛᱟᱯᱚᱨ ᱮᱸ ᱱᱚᱣᱟ ᱴᱟᱠ ᱴᱟᱨ ᱜᱟᱹᱲᱤ ᱛᱮᱦᱚᱸ ᱥᱤ ᱵᱟᱲᱟ ᱦᱩᱭᱩᱜ ᱠᱟᱱ ᱜᱮᱭᱟ ᱚᱱᱟ ᱚᱱᱠᱟ ᱛᱮᱦᱚᱸ ᱦᱟᱹᱠᱩ ᱠᱟᱴᱠᱚᱢ ᱫᱚᱠᱚ ᱧᱟᱢᱚᱜ ᱠᱟᱱ ᱜᱮᱭᱟ ᱫᱚᱢᱮ ᱟᱫᱚ ᱦᱮᱸ ᱟᱫᱚ ᱚᱱᱠᱟ ᱠᱚ ᱧᱟᱢ ᱵᱟᱲᱟ-ᱜ ᱠᱟᱱᱟ ᱟᱨᱠᱤ ᱠᱷᱩᱵ ᱮᱠᱴᱟ ᱫᱚ ᱵᱟᱝ᱾ ᱡᱚᱢ ᱵᱟᱲᱟ ᱦᱳᱭᱳᱜ ᱠᱟᱱᱟ᱾
ᱡᱟᱠ ᱡᱟᱠ ᱟᱫᱚ ᱱᱚᱝᱠᱟ ᱞᱮᱠᱟᱛᱮ ᱮᱸ ᱚᱲᱟᱜ ᱠᱚᱨᱮ ᱫᱚ ᱩᱛᱩ ᱠᱚ ᱵᱟᱠᱷᱨᱟ ᱫᱚ ᱠᱩᱲᱟᱹᱜ ᱠᱟᱱ ᱜᱮᱭᱟ ᱦᱮ
ᱦᱳᱭ ᱦᱳᱭ ᱦᱳᱭ᱾
ᱦᱳᱭ ᱜᱚᱢᱠᱮ ᱟᱫᱚ ᱟᱞᱮ ᱦᱚᱸ ᱱᱤᱭᱟᱹ ᱥᱚᱢᱚᱭ ᱫᱚ ᱱᱚᱝᱠᱟ᱾ ᱜᱚᱸᱜᱷᱟ ᱠᱟᱴᱠᱚᱢ ᱦᱟᱠᱳ ᱠᱚᱫᱚ ᱞᱮ ᱡᱚᱢᱮᱫ ᱠᱚᱜᱮᱭᱟ ᱦᱟᱸᱜ ᱠᱷᱟᱱ ᱮᱸ᱾ ᱫᱤᱱᱟᱹᱢ ᱜᱮ ᱟᱫᱚ ᱫᱤᱱᱟᱹᱢ ᱜᱮ ᱦᱟᱸᱜ ᱠᱷᱟᱱ᱾ ᱮᱸ ᱠᱷᱮᱛ ᱠᱚ ᱪᱟᱞᱟᱜ ᱦᱳᱭᱳᱜ ᱠᱟᱱᱟ ᱟᱨ ᱠᱷᱮᱛ ᱠᱚᱨᱮ ᱫᱟᱜ ᱫᱚ ᱢᱮᱱᱟᱜ ᱜᱮᱭᱟ ᱦᱟᱸᱜ ᱠᱷᱟᱱ᱾ ᱟᱨ ᱦᱟᱠᱩ ᱠᱚᱦᱚᱸ ᱟᱸᱜ ᱠᱷᱟᱱ᱾ ᱮᱸ ᱦᱟᱠᱩ ᱫᱚ ᱦᱟᱸᱜ ᱠᱷᱟᱱ ᱜᱟᱰᱟ ᱯᱩᱠᱷᱨᱤ ᱠᱚᱨᱮᱱ ᱫᱚ ᱦᱟᱸᱜ ᱠᱷᱟᱱ᱾ ᱫᱟᱜ ᱦᱮᱡ ᱞᱮᱱᱠᱷᱟᱱ ᱦᱟᱠᱟ ᱦᱟᱠᱩ ᱫᱚ ᱦᱟᱱᱛᱮ ᱱᱟᱛᱮ ᱠᱚ ᱪᱟᱞᱟᱜ ᱜᱮᱭᱟ᱾ ᱟᱫᱚ ᱚᱱᱠᱟ ᱞᱮᱠᱟ ᱛᱮᱜᱮ ᱠᱚ ᱧᱟᱢᱚᱜ ᱠᱟᱱ ᱜᱮᱭᱟ ᱟᱨᱠᱤ ᱦᱟᱠᱳ ᱠᱚ᱾
ᱦᱳᱭ ᱟᱫᱚ ᱱᱤᱭᱟᱹ ᱵᱮᱲᱟ ᱫᱚ ᱱᱤᱭᱟᱹ ᱟᱨᱠᱤ ᱟᱥᱟᱲ ᱵᱚᱸᱜᱟ ᱵᱷᱩᱨ᱾ ᱫᱚ ᱠᱷᱮᱛ ᱠᱚᱫᱚ ᱫᱟᱸᱬᱟ ᱵᱟᱲᱟᱭ ᱜᱮᱛᱚ ᱦᱩᱭᱩᱜᱼᱟ ᱟᱫᱚ ᱦᱟᱠᱩ ᱠᱟᱴ ᱦᱚᱸ ᱠᱚ ᱫᱟᱸᱬᱟ ᱵᱟᱲᱟᱭ ᱜᱮᱭᱟ᱾
ᱦᱩᱸ ᱦᱩᱸ ᱦᱩᱸ ᱦᱩᱸ ᱦᱩᱸ ᱴᱷᱤᱠ ᱴᱷᱤᱠ ᱴᱷᱤᱠ᱾
ᱟᱫᱚ ᱧᱟᱢ ᱞᱮᱠᱷᱟᱱ ᱫᱚ ᱥᱟᱵ ᱠᱚᱫᱚ ᱦᱳᱭᱳᱜ ᱠᱚᱜᱮᱭᱟ ᱦᱮᱸᱥᱮ᱾
ᱦᱩᱸ ᱦᱩᱸ ᱦᱩᱸ ᱦᱟᱠᱩ ᱞᱳᱵᱷ ᱢᱟᱵᱤᱱ ᱵᱟᱲᱟᱭ ᱜᱮ ᱢᱮᱱᱫᱚ ᱡᱟᱸᱦᱟ ᱞᱮᱠᱟᱱ ᱦᱚᱲ ᱜᱮ ᱡᱩᱫᱤ ᱦᱟ ᱠᱩᱭ ᱧᱮᱧᱟᱢ ᱠᱚᱣᱟ ᱢᱮᱱᱫᱚ ᱡᱟᱸᱦᱟ ᱞᱮᱠᱟᱱ ᱦᱚᱲ ᱜᱮ ᱮᱸ ᱟᱸᱬᱜᱳᱱᱟ-ᱭ᱾
ᱦᱮᱸ ᱠᱟ ᱚᱱᱟ ᱫᱚ ᱠᱟᱛ ᱱᱮᱛᱟᱨ ᱵᱟᱠᱩ ᱞᱟᱹᱭᱟ ᱩᱫ ᱦᱟᱠᱩ ᱟᱨ ᱯᱚᱭᱥᱟ ᱚᱱᱟ ᱫᱚ᱾ ᱞᱚᱵᱽ ᱡᱤᱱᱤᱥ ᱠᱟᱱᱟ ᱟᱨ ᱟᱵᱤᱱ ᱥᱟᱵ ᱥᱟᱵ ᱵᱤᱱ ᱦᱳᱲᱳ ᱜᱮ ᱧᱮᱞ ᱵᱤᱱ ᱥᱮ ᱦᱳᱲᱳ᱾ ᱢᱤᱜ ᱜᱟᱪᱷᱤ ᱢᱟᱱᱮ ᱢᱤᱜ ᱪᱷᱤᱢᱲᱤ ᱧᱩ ᱧᱩᱨᱩ ᱠᱚᱜ ᱨᱮᱦᱚᱸ ᱵᱟᱵᱤᱱ ᱦᱟᱞᱟᱝ ᱤᱫᱤᱭᱟ᱾
ᱩᱸᱦᱩ ᱩᱸᱦᱩ ᱛᱟᱸᱦᱮ ᱦᱚᱪᱚᱱᱤᱡ ᱩᱱᱟᱹᱜ ᱵᱟᱵᱤᱱ ᱠᱮᱭᱟᱨᱟᱜ-ᱟ᱾
ᱦᱳᱭ ᱟᱨ ᱯᱚᱭᱥᱟ ᱫᱚ ᱧᱩᱨᱩ ᱞᱮᱱᱠᱷᱟᱱ ᱢᱤᱫ ᱴᱟᱠᱟ ᱦᱚᱸᱵᱤᱱ ᱦᱟᱞᱟᱝ ᱜᱮᱭᱟ ᱩᱫ
ᱮᱠᱫᱚᱢ ᱮᱠᱫᱚᱢ᱾
ᱢᱮᱜᱴᱟᱝ ᱚᱢᱚᱱ ᱞᱮᱱᱠᱷᱟᱱ ᱦᱟᱞᱟ ᱦᱟᱞᱟᱝ ᱜᱮᱭᱟ᱾ ᱦᱟᱠᱩ ᱢᱮᱴᱟᱝ ᱜᱟᱱ ᱵᱤᱱ ᱧᱮᱧᱟᱢ ᱠᱚ ᱥᱟᱵᱮ ᱜᱮᱭᱟ ᱦᱮᱸᱥᱮ᱾
ᱟᱰᱤ ᱠᱷᱟᱥ ᱠᱟᱛᱷᱟ ᱵᱤᱱ ᱨᱚᱲ ᱠᱟᱜ-ᱟ ᱜᱚᱢᱠᱮ᱾
ᱩᱸ ᱵᱟᱝ ᱡᱟ ᱧᱮᱞᱚᱜᱚᱜ ᱠᱟᱱᱟ ᱟᱨ ᱠᱤ ᱚᱱᱟ ᱠᱚᱫᱚ ᱟᱰᱤ ᱞᱚᱵᱷᱟᱱ ᱡᱤᱱᱤᱥ ᱜᱮ ᱠᱟᱱᱟ ᱦᱮᱸ ᱥᱮ᱾ ᱚᱸ ᱛᱟᱞ ᱛᱟᱞᱦᱮ᱾ ᱜᱚᱢᱠᱮ ᱞᱟᱹᱭ ᱫᱟᱞᱤᱧ ᱟᱹᱵᱤᱱ ᱫᱚ ᱚᱠᱟᱵᱤᱱ ᱯᱟᱲᱟᱜ-ᱟ ᱱᱚᱣᱟ ᱵᱤᱨ ᱫᱤᱥᱚᱢ ᱥᱮ ᱵᱤᱞᱟᱹᱛ ᱫᱤᱥᱚᱢ ᱠᱟᱱᱟ?
ᱟᱸ ᱟᱞᱤᱧ ᱫᱚ ᱱᱟᱜ ᱠᱷᱟᱱ ᱟᱻ ᱱᱚᱝᱠᱟ ᱞᱮᱠᱟᱛᱮ ᱦᱟᱸᱜ ᱠᱷᱟᱱᱞᱤᱧ ᱵᱤᱞᱟᱹᱛ ᱫᱤᱥᱚᱢ ᱜᱮᱞᱤᱧ ᱯᱟᱲᱟᱜ-ᱟ ᱜᱚᱝᱠᱮ᱾
ᱟᱪ-ᱪᱷᱟ ᱚ ᱛᱟᱦᱞᱮ ᱢᱟ
ᱠᱟᱛᱷᱟ ᱦᱟᱸᱜ ᱠᱷᱟᱱ ᱦᱳᱭ ᱟᱞᱮ ᱥᱮᱱ ᱫᱚ ᱱᱚᱝᱠᱟ ᱞᱮᱠᱟᱛᱮ ᱟᱸᱜ ᱠᱷᱟᱱ ᱵᱤᱨ ᱠᱚᱫᱚ ᱵᱟᱱᱩᱜ-ᱟ ᱟᱫᱚ ᱵᱤᱞᱟᱹᱛ᱾ ᱴᱚᱴᱷᱟ ᱵᱟᱵᱤᱱ ᱵᱩᱡᱮᱫ ᱜᱮᱭᱟ ᱜᱚᱴᱟ ᱜᱮ ᱯᱷᱟᱸᱠᱟ ᱯᱷᱟᱸᱠᱟ᱾ ᱟᱨ ᱟᱵᱤᱱ ᱫᱚ ᱛᱟᱦᱞᱮ?
ᱜᱚᱝᱠᱮ ᱟᱞᱤᱧ ᱫᱚ ᱱᱚᱜ-ᱱᱟ ᱤᱭᱟᱹ ᱜᱮᱞᱤᱧ ᱯᱟᱲᱟᱜ-ᱟ ᱟᱨ ᱠᱤ ᱱᱚᱣᱟ ᱥᱚ
ᱵᱤᱨ ᱫᱤᱥᱚᱢ ᱜᱮᱞᱤᱧ ᱯᱟᱲᱟᱜ ᱠᱟᱱᱟ ᱦᱮᱸ ᱵᱤᱨ ᱫᱤᱥᱚᱢ ᱞᱤᱧ ᱯᱟᱲᱟᱜ ᱠᱟᱱ ᱨᱮᱦᱚᱸ᱾ ᱛᱚᱵᱮ ᱠᱷᱩᱵ ᱮᱠᱴᱟ ᱵᱤᱨ ᱫᱚ ᱵᱟᱱᱩᱜ-ᱟ ᱦᱚᱸᱜ-ᱚᱭ ᱡᱟ ᱢᱮᱱᱟᱜ-ᱟ᱾ ᱥᱟᱨᱡᱚᱢ ᱵᱤᱨ ᱠᱚ ᱢᱮᱱᱟᱜ-ᱟ, ᱛᱚᱵᱮ ᱠᱟᱹᱴᱤᱡ ᱥᱟᱺᱜᱤᱧ ᱜᱮᱭᱟ ᱟᱨ ᱵᱟᱹᱠᱤ ᱦᱳᱭ ᱟᱨᱠᱤ ᱥᱟᱺᱜᱤᱧᱚᱜ ᱜᱮᱭᱟ᱾ ᱛᱟᱯᱚᱨᱮ
ᱛᱚᱵᱮ ᱜᱚᱝᱠᱮ ᱚᱱᱟ ᱟᱸᱡᱚᱢ ᱠᱟᱫᱟᱞᱤᱧ ᱪᱮᱛᱟ ᱵᱤᱞᱟᱹᱛ ᱥᱮᱫ ᱫᱚ ᱠᱷᱟᱪᱮ ᱟᱹᱞᱩ ᱠᱚᱠᱚ ᱪᱟᱥᱟ᱾ ᱪᱟᱥ ᱞᱮᱫᱟᱵᱤᱱ ᱥᱮ ᱵᱟᱝ ᱟᱹᱞᱩ ᱠᱚ, ᱡᱮᱢᱚᱱ ᱤᱭᱟᱹ ᱠᱚ ᱥᱚᱵᱽᱡᱤ ᱠᱚ?
ᱮᱸᱻ ᱦᱳᱭ ᱜᱚᱝᱠᱮ ᱦᱮᱸ ᱪᱟᱥ ᱞᱮᱫ ᱜᱮᱭᱟᱞᱤᱧ ᱟᱹᱞᱩ, ᱟᱨ ᱱᱤᱭᱟᱹ ᱚᱠᱛᱚ ᱫᱚ ᱦᱟᱸᱜ ᱠᱷᱟᱱ ᱥᱚᱵᱽᱡᱤ ᱦᱟᱸᱜ ᱠᱷᱟᱱ ᱜᱚᱰᱟ ᱞᱮ ᱠᱟ ᱢᱮᱱᱟᱜ-ᱟ ᱱᱚᱛᱮ ᱱᱚᱝᱠᱟ ᱞᱤᱧ ᱨᱚᱦᱚᱭ ᱟᱠᱟᱫᱟ ᱠᱚᱢ ᱧᱚᱜ ᱜᱮ, ᱫᱚᱢᱮ ᱮᱠᱴᱟ ᱫᱚ ᱵᱟᱝᱟ᱾
ᱟᱪᱪᱷᱟ ᱦᱮᱸ ᱛᱚ᱾
ᱦᱳᱭ ᱦᱳᱭ ᱜᱚᱝᱠᱮ, ᱪᱟᱥ ᱫᱚ ᱦᱩᱭᱞᱮᱱ ᱜᱮ ᱛᱟᱦᱮᱸᱫ ᱟᱹᱞᱩ᱾ ᱟᱫᱚ ᱮᱢᱚᱱ ᱵᱮᱯᱟᱨᱮᱱᱟ ᱜᱚᱝᱠᱮ ᱟᱫᱚ ᱦᱮᱸ ᱟᱹᱞᱩ ᱢᱟ ᱟᱹᱰᱤ ᱟᱭᱢᱟ ᱜᱮᱞᱤᱧ ᱪᱟᱥ ᱞᱮᱱ ᱛᱟᱦᱮᱸᱫ, ᱩᱸᱻ ᱟᱫᱚ ᱮᱸᱻ, ᱪᱮᱫ ᱵᱤᱱ ᱢᱮᱱᱟ ᱫᱟᱢ ᱜᱮᱛᱚ ᱱᱤᱭᱟᱹ ᱫᱷᱟᱣ ᱫᱚ ᱵᱟᱝ ᱛᱟᱦᱮᱸ ᱞᱮᱱᱟ ᱥᱮᱨᱚᱠᱚᱢ᱾
ᱵᱟᱝ ᱛᱟᱦᱮᱸ ᱞᱮᱱᱟ ᱱᱚᱛᱮ ᱦᱚᱸ ᱚᱱᱠᱟᱜ ᱜᱮ ᱫᱟᱢ ᱵᱟᱹᱱᱩᱜ-ᱟ᱾
ᱦᱮᱸ ᱦᱮᱸ ᱫᱚᱥ ᱴᱟᱠᱟ, ᱵᱟᱨᱚ ᱴᱟᱠᱟ ᱚᱱᱮ ᱚᱝᱠᱟ
ᱵᱟᱠᱷᱟᱱ ᱟᱹᱞᱩ ᱫᱚ ᱟᱹᱞᱤᱧ ᱦᱚᱸᱞᱤᱧ ᱪᱟᱥ ᱞᱮᱫ ᱜᱮᱭᱟ᱾ ᱚᱱᱠᱟ ᱵᱷᱟᱜᱽ ᱛᱮᱜᱮ ᱟᱨᱠᱤ, ᱚᱱᱠᱟ ᱵᱤᱞᱟᱹᱛ ᱥᱮᱫ ᱨᱮ ᱡᱟᱭᱜᱟ ᱢᱟᱱᱮ ᱠᱷᱮᱛ ᱢᱮᱱᱟᱜ ᱛᱟᱹᱞᱤᱧᱟ, ᱟᱹᱞᱤᱧ ᱦᱚᱸ ᱚᱱᱛᱮ ᱨᱮ ᱵᱚᱱᱫᱷᱚᱠ ᱞᱤᱧ ᱦᱟᱛᱟᱣ ᱠᱟᱫᱟ᱾ ᱦᱮᱸ, ᱯᱨᱟᱭ ᱯᱨᱟᱭ ᱫᱩ ᱵᱤᱜᱷᱟᱹ ᱜᱟᱱ ᱡᱟᱭᱜᱟ ᱦᱟᱛᱟᱣ ᱠᱟᱫᱟᱞᱤᱧ ᱵᱚᱱᱫᱷᱚᱠ ᱚᱸᱰᱮᱞᱤᱧ ᱪᱟᱥ ᱞᱮᱫ ᱜᱮᱭᱟ᱾ ᱟᱫᱚ ᱚᱱᱠᱟ ᱫᱟᱢ ᱜᱮ ᱵᱟᱹᱱᱩᱜᱼᱟ ᱛᱟᱯᱚᱨ ᱠᱷᱚᱥᱞᱟ, ᱟᱨ ᱠᱷᱚᱥᱞᱟ ᱦᱚᱸ ᱴᱷᱤᱠ ᱴᱷᱟᱠ ᱫᱚ ᱦᱩᱭ ᱫᱚ ᱦᱩᱭ ᱞᱮᱱ ᱜᱮᱭᱟ, ᱛᱚᱵᱮ ᱚᱱᱮ ᱟᱥᱤ ᱴᱟᱠᱟ ᱠᱤᱞᱳ ᱠᱟᱛᱮᱜ ᱞᱤᱧ ᱟᱠᱷᱨᱤᱧ ᱠᱮᱫᱟ᱾
ᱚᱻ ᱡᱟᱠ ᱡᱟᱠ᱾ ᱟᱻ ᱦᱳᱭ ᱜᱚᱝᱠᱮ ᱟᱹᱞᱤᱧ ᱦᱚᱸ ᱪᱟᱥ ᱫᱚ ᱦᱩᱭ ᱞᱮᱱ ᱜᱮ ᱛᱟᱦᱮᱸᱫ᱾ ᱟᱫᱚ ᱱᱚᱝᱠᱟ ᱞᱮᱠᱟᱛᱮ ᱛᱩᱲᱤ, ᱠᱷᱚᱥᱞᱟ ᱱᱤᱭᱟᱹ ᱫᱷᱟᱣ ᱫᱚ ᱫᱟᱢ ᱫᱚ ᱵᱷᱟᱜᱤ ᱜᱮ ᱛᱟᱦᱮᱸ ᱠᱟᱱᱟ᱾ ᱟᱫᱚ ᱡᱟᱭᱦᱳᱠ ᱢᱳᱴᱟᱢᱩᱴᱤ ᱱᱮ ᱦᱚᱲ ᱦᱚᱸ ᱟᱠᱷᱨᱤᱧ ᱦᱩᱭ ᱞᱮᱱ ᱜᱮ ᱛᱟᱦᱮᱸᱫ᱾ ᱟᱫᱚ ᱦᱟᱸᱜ ᱠᱷᱟᱱ ᱡᱟᱦᱟᱸ ᱮᱸᱻᱜ, ᱟᱹᱠᱷᱨᱤᱧ ᱦᱩᱭ ᱞᱮᱱ ᱫᱚ ᱟᱫᱚ ᱡᱟ ᱩᱰᱟᱹᱝ ᱯᱚᱭᱥᱟ ᱦᱩᱭ